ᱦᱮᱞᱳ᱾
ᱦᱮᱞᱳ᱾
ᱦᱮᱞᱳ᱾
ᱦᱮᱸ ᱦᱮᱞᱳ᱾ ᱦᱮᱸ ᱨᱚᱲ ᱟᱸᱡᱚᱢᱚᱜ ᱠᱟᱱᱟ᱾
ᱟᱸᱡᱟᱢᱚᱜ ᱠᱟᱱᱟ?
ᱟᱸᱡᱚᱢᱚᱜ ᱠᱟᱱᱟ᱾
ᱪᱤᱠᱟᱹᱭᱫᱟ ᱛᱟᱦᱚᱞᱮ?
ᱱᱚᱜ-ᱚᱭ ᱱᱤᱛ ᱫᱟ ᱫᱩᱲᱩᱵ ᱵᱟᱲᱟ ᱦᱟᱭᱳᱜ ᱠᱟᱱᱟ ᱠᱟᱱᱟ᱾
ᱟᱪᱪᱷᱟ᱾
ᱟᱪᱪᱷᱟ᱾ ᱟᱪᱪᱷᱟ ᱱᱚ ᱠᱟ ᱤᱭᱟᱹ ᱵᱚᱞ ᱠᱚᱫᱚ ᱛᱟᱦᱚᱞᱮᱢ ᱠᱷᱮᱞ ᱜᱮᱭᱟ ᱥᱮ ᱵᱟᱢ ᱠᱷᱮᱞ ᱜᱮᱭᱟ?
ᱵᱟᱞᱠᱚ ᱠᱷᱮᱞ ᱵᱟᱲᱟ ᱦᱩᱭᱩᱜ ᱠᱚᱣᱟᱟᱹ ᱦᱮᱛᱟᱨ ᱫᱟ ᱠᱟᱴᱤᱡ ᱤᱭᱟᱹ ᱵᱚᱱᱫᱩ ᱦᱟᱛᱟᱲ ᱦᱩᱭ ᱠᱟᱱᱟ ᱵᱚᱞ ᱠᱷᱮᱞ ᱠᱚᱫᱚ᱾
ᱟᱪᱪᱷᱟ᱾ ᱤᱭᱟᱹ ᱛᱟᱦᱚᱞᱮ ᱱᱚᱝᱠᱟ ᱤᱭᱟᱹ ᱱᱮ ᱱᱮᱛᱟᱨ ᱫᱤᱱ ᱫᱚ ᱠᱷᱟᱡ ᱤᱭᱟᱹ ᱟᱸ ᱠᱷᱮᱞ ᱠᱚᱦᱚᱸ ᱟᱨᱟᱢᱵᱚᱣ ᱟᱠᱟᱱᱟ᱾
ᱦᱮᱸ ᱟᱸᱬᱵᱷᱚ ᱫᱚ ᱠᱟᱱᱟ᱾
ᱦᱳᱭ᱾ ᱟᱫᱚ ᱛᱟᱦᱚᱞᱮ, ᱠᱷᱮᱞ ᱠᱚᱫᱚ ᱠᱷᱟᱡ ᱤᱧ ᱤᱧ ᱫᱚ ᱵᱟᱠᱷᱟᱡ ᱫᱚᱢᱮ ᱜᱤᱧ ᱠᱩᱥᱤᱭᱟᱜ ᱜᱮᱭᱟ ᱠᱷᱟᱡ। ᱵᱚᱞ ᱠᱷᱮᱞ ᱠᱚᱫᱚ।
ᱦᱩᱸ, ᱤᱧ ᱛᱷᱚᱲᱟ ᱠᱟᱹᱴᱤᱡ ᱠᱷᱩᱥᱤ ᱠᱤᱭᱟᱹᱧ ᱵᱳᱞ ᱠᱷᱮᱞ ᱠᱚᱫᱚ ᱟᱫᱚ ᱠᱟᱹᱴᱤᱡ ᱵᱚᱱᱫᱚ ᱦᱩᱭᱩᱜ ᱠᱟᱱᱟ ᱛᱚ, ᱟᱫᱚ ᱠᱟᱹᱴᱤᱡ ᱮᱸᱼᱼ ᱩᱱᱟᱹᱜᱴᱚ ᱫᱚ ᱢᱟᱱᱮ ᱜᱩᱨᱩᱛᱛᱚ ᱵᱟᱝ ᱦᱩᱭᱩᱜ ᱠᱟᱱᱟ ᱵᱳᱞ ᱠᱷᱮᱞ ᱥᱮᱫ ᱫᱚ। ᱠᱷᱮᱞ ᱫᱚ ᱵᱩᱡᱷᱟᱣ ᱟᱱᱤᱡ-ᱟ ᱠᱤᱱᱛᱩ ᱩᱱᱟᱹᱜ ᱢᱟᱱᱮ ᱜᱩᱨᱩᱛᱽᱛᱚ ᱠᱟᱛᱮᱫ ᱫᱚ ᱵᱟᱝ।
ᱟᱪᱪᱷᱟ᱾ ᱟᱫᱚ ᱛᱟᱦᱟᱞᱮ, ᱮᱸ ᱟᱫᱚ ᱤᱭᱟᱹ ᱦᱤᱛᱚᱜ ᱫᱚ ᱛᱟᱦᱚᱞᱮ ᱪᱮᱫᱠᱟ ᱪᱟᱥᱵᱟᱥ ᱠᱟᱹᱢᱤ ᱨᱮ ᱡᱚᱯᱲᱟᱣ ᱥᱮ ᱪᱮᱫ ᱞᱮᱠᱟ?
ᱦᱮᱸ ᱪᱟᱥ ᱵᱟᱥ ᱠᱚᱨᱮ ᱠᱚ ᱤᱭᱟᱹ ᱠᱟᱱᱟ। ᱫᱟᱜ ᱡᱟᱹᱲᱤ, ᱫᱟᱜ ᱡᱟᱹᱲᱤ ᱠᱮᱫᱟᱭ ᱛᱚ ᱟᱫᱚ᱾
ᱦᱳᱭ।
ᱟᱨ ᱟᱯᱮ ᱥᱮᱫ ᱫᱚ?
ᱟᱞᱮᱥᱮᱫ ᱫᱚ ᱦᱟᱸᱜ-ᱟᱭ ᱫᱟᱜ ᱡᱟᱹᱲᱤ ᱦᱟᱠᱷᱟᱡ ᱵᱟᱹᱱᱩᱜ ᱟᱥᱮ।